ᱦᱮᱞᱳ
ᱦᱮᱞᱳᱣ᱾
ᱦᱟᱞᱳᱣ ᱦᱮᱸ ᱡᱚᱦᱟᱨ ᱜᱮ ᱜᱚᱢᱠᱮ᱾ ᱦᱮᱞᱳᱣ᱾
ᱦᱮᱞᱳᱣ‌ ᱜᱚᱢᱠᱮ ᱟᱧᱡᱚᱢ ᱫᱟ ᱵᱤᱱ᱾
ᱦᱚᱭ ᱦᱚᱭ ᱟᱧᱡᱚᱢᱮᱜ-ᱟ ᱦᱮᱞᱳᱣ᱾ ᱞᱟᱹᱭ ᱫᱟᱞᱤᱧ ᱜᱚᱝᱠᱮ‌ ᱟᱧᱡᱚᱢ‌ ᱴᱷᱤᱠᱟᱹ ᱠᱮᱭᱟ ᱵᱤᱱ ᱟᱹᱞᱤᱧᱟᱜ ᱨᱚᱲ?
ᱦᱳᱭ ᱜᱚᱝᱠᱮ ᱞᱤᱧ ᱟᱸᱡᱚᱢᱮᱜ-ᱟ᱾
ᱚ ᱟᱹᱵᱤᱱ ᱵᱤᱱ ᱟᱸᱡᱚᱢ ᱧᱟᱢᱮᱜ-ᱟ?
ᱦᱚᱭ ᱦᱚᱭ ᱟᱧᱡᱚᱢ‌ ᱧᱟᱢᱮᱜ-ᱟ ᱞᱤᱧ ᱾
ᱦᱚᱭ ᱜᱚᱝᱠᱮ ᱞᱟᱹᱭ ᱫᱟᱞᱤᱧ ᱚᱠᱟ ᱞᱮᱠᱟ ᱢᱮᱱᱟᱜ ᱵᱤᱱᱟ?
ᱱᱚᱣᱟ ᱜᱷᱟᱹᱲᱤᱡ ᱫᱚ ᱢᱚᱴᱟᱼᱢᱩᱴᱤ ᱱᱟᱯᱟᱭ ᱜᱮ ᱢᱮᱱᱟᱜ ᱞᱤᱧᱟ ᱟᱹᱵᱤᱱ ᱪᱮᱜ ᱞᱮᱠ?
ᱟᱪᱪᱷᱟ ᱟᱪᱪᱷᱟ᱾ ᱚ ᱟᱞᱤᱧ ᱦᱚᱸ ᱱᱤᱛ ᱜᱷᱟᱹᱲᱤᱡ ᱫᱚ ᱱᱟᱯᱟᱭ ᱜᱮ᱾
ᱚᱻᱸ ᱟᱡᱚᱢ ᱵᱟᱲᱟ‌ ᱠᱚ ᱦᱩᱭᱮᱱ ᱥᱮ ᱟᱹᱣᱨᱤ?
ᱟᱨ ᱫᱩᱢᱩᱜᱼᱼ ᱦᱳᱭ ᱜᱚᱝᱠᱮ ᱦᱳᱭ ᱵᱟᱲᱟ ᱟᱠᱟᱱ ᱜᱮ ᱠᱟᱹᱴᱤᱡ ᱞᱟᱦᱟ ᱜᱮ᱾ ᱟᱵᱤᱱ ᱵᱤᱱ ᱡᱚᱢ ᱠᱮᱜ-ᱟ ᱥᱮ ᱟᱹᱣᱨᱤ?
ᱚ ᱦᱚᱭ ᱟᱪᱪᱷᱟ ᱦᱚᱭ ᱟᱹᱞᱤᱧ‌ ᱡᱚᱢ ᱵᱟᱲᱟ ᱛᱟᱦᱚᱞᱮ ᱟᱹᱵᱤᱱ ᱚᱱᱟ ᱦᱚᱭ ᱫᱟᱜ ᱡᱟᱹᱲᱤ ᱠᱚ ᱪᱮᱫ ᱞᱮᱠᱟ?
ᱟᱨ ᱫᱟᱜ ᱡᱟᱹᱲᱤ ᱠᱚᱫᱚᱭ ᱵᱷᱟᱜᱤ ᱜᱮ ᱡᱚᱨᱚ ᱠᱮᱜ-ᱟᱭ ᱟᱹᱱᱤᱡ ᱟᱫᱚ ᱱᱤᱛ ᱜᱷᱟᱹᱲᱤᱡ ᱫᱚᱭ ᱯᱷᱟᱠᱟ ᱠᱟᱜ-ᱟ᱾
ᱚ
ᱟᱵᱤᱱ ᱥᱮᱜ ᱚᱠᱟ ᱞᱮᱠᱟ?
ᱛᱮᱦᱮᱧ ᱢᱟ ᱟᱹᱞᱤᱧ ᱥᱮᱫ ᱢᱟᱭ ᱥᱤᱛᱩᱝ ᱞᱮᱫ‌ ᱛᱮᱦᱮᱧ ᱫᱚ ᱫᱟᱜ ᱡᱟᱹᱲᱤ ᱵᱟᱹᱱᱩᱜ-ᱟ᱾ ᱟᱸᱻ ᱵᱟᱨᱥᱤᱧ ᱞᱟᱦᱟ ᱢᱟ ᱫᱟᱜ ᱡᱟᱹᱲᱤ ᱛᱟᱹᱦᱤᱡᱮ ᱱᱚᱝᱠᱟ ᱨᱟᱪᱟ ᱞᱚᱥᱚᱫᱚᱜ ᱞᱮᱠᱟ᱾ ᱠᱚᱢ ᱠᱚᱢ ᱫᱟᱜ ᱡᱟᱲᱤ ᱦᱤᱡᱩᱜ
ᱦᱚᱭ ᱜᱮ᱾
ᱦᱳᱲᱳ, ᱛᱚᱞᱟ ᱦᱳᱲᱳ ᱵᱤᱱ ᱮᱨ ᱠᱮᱼᱟ ᱥᱮ ᱟᱣᱨᱤ?
ᱟᱣᱨᱤ ᱜᱤ ᱟᱞᱮᱥᱮᱱᱟᱜ ᱟᱨ
ᱫᱮᱨᱤ ᱜᱮᱭᱟ
ᱦᱮ ᱫᱮᱨᱤ ᱜᱮᱭᱟ
ᱟᱞᱤᱧ ᱱᱚᱣᱟ ᱫᱷᱟᱨᱮ ᱦᱚ ᱮᱠᱷᱮᱱᱚ ᱟᱣᱨᱤᱞᱤᱧ ᱮᱨᱟ ᱰᱮᱨᱤ ᱜᱮ ᱟᱫᱚ ᱫᱟᱜ ᱡᱟᱹᱲᱤ ᱦᱚᱸ ᱵᱟᱝ ᱦᱩᱭ ᱞᱮᱱᱠᱷᱟᱱ ᱱᱚᱝᱠᱟ ᱮᱨ ᱠᱚᱦᱚᱸ ᱵᱟᱝ ᱜᱟᱱᱚᱜ ᱠᱟᱱᱟ ᱟᱹᱵᱤᱱ ᱚᱱᱟ ᱦᱚᱨ ᱞᱮ, ᱟᱵᱤᱱ ᱚᱱᱟ ᱫᱷᱟᱨᱮ ᱫᱚ ᱵᱷᱩᱲᱤ ᱛᱚᱞᱟ ᱠᱚ ᱮᱨ ᱜᱮᱭᱟ ᱥᱮ ᱚᱱᱠᱟ ᱫᱟᱜ ᱨᱮ?
ᱦᱮᱞᱳ ᱦᱟᱞᱳ
ᱦᱮᱸ ᱜᱚᱝᱠᱮ ᱟᱸᱡᱚᱢ ᱠᱟᱱᱟ ᱥᱮ ᱵᱟᱝ?
ᱦᱮᱸ ᱟᱸᱡᱚᱢ ᱧᱟᱢᱞᱮᱫᱟ ᱵᱤᱱ?
ᱦᱳᱭ ᱟᱡᱚᱢᱮᱫ ᱟᱞᱤᱧ ᱟᱵᱤᱱ ᱵᱮᱱ ᱟᱸᱡᱚᱢᱮᱫᱟ, ᱞᱮᱭᱫᱟᱹᱞᱤᱧ ᱟᱹᱵᱤᱱ ᱵᱤᱱ ᱟᱸᱡᱚᱢᱟ?
ᱟᱪ ᱞᱟᱹᱭ ᱫᱟᱞᱤ ᱦᱳᱭ ᱦᱳᱭ ᱚᱱᱟ ᱨᱮ ᱫᱚ ᱚᱱᱠᱟ ᱫᱷᱩᱲᱤ ᱛᱚᱞᱟ ᱠᱚ ᱮᱨ ᱜᱮᱭᱟ ᱥᱮ ᱚᱱᱠᱟ ᱫᱟᱜ ᱨᱮᱠᱚ ᱜᱤᱲᱤ?
ᱦᱮᱸ
ᱟᱹᱵᱤᱱ ᱚᱱᱟ ᱦᱟᱨᱮ ᱢᱟ ᱫᱷᱩᱲᱤ ᱛᱚᱞᱟ ᱠᱚ ᱮᱨ ᱜᱮᱭᱟ ᱥᱮ ᱚᱱᱠᱟ ᱫᱟᱜ ᱨᱮ? ᱡᱟᱦᱟᱸ ᱫᱚ ᱥᱤ ᱞᱚᱥᱚᱫ ᱠᱟᱛᱮ?
ᱦᱮ ᱫᱟᱜ ᱨᱮᱫᱚ ᱵᱟᱹᱱᱩᱜ ᱠᱟᱫᱟ ᱱᱤᱛ ᱫᱚ ᱜᱷᱩᱴᱩ ᱨᱮᱜᱮ ᱢᱮᱱᱠᱷᱟᱱ ᱠᱟᱹᱴᱤᱡ ᱫᱟᱜ ᱜᱚᱫ ᱞᱮᱱ ᱜᱮᱭᱟ
ᱚ ᱟᱪᱪ ᱚᱱᱟ ᱫᱷᱟᱨᱮ ᱢᱟ ᱚᱱᱠᱟ ᱫᱷᱩᱲᱤ ᱢᱮᱱᱠᱷᱟᱱ ᱢᱟ ᱚᱱᱠᱟ ᱫᱷᱩᱲᱤ ᱛᱚᱞ ᱢᱟ ᱵᱟᱝ ᱜᱟᱱᱚᱜ ᱠᱟᱱᱟ ᱮᱨ ᱜᱮ
ᱚᱱᱠᱟ ᱜᱮ ᱱᱚᱝᱠᱟ ᱫᱷᱩᱲᱤ ᱛᱚᱞᱟ ᱨᱮᱜᱮ ᱮᱨ ᱦᱩᱭ ᱞᱮᱱᱟ
ᱢᱟ ᱠᱷᱚᱱ ᱰᱮᱨᱤ
ᱦᱳᱭ
ᱚᱱᱟ ᱜᱮ ᱦᱟᱸᱜ ᱛᱤᱥ ᱠᱚᱛᱮ ᱵᱚᱱ ᱪᱟᱥᱟ ᱦᱟᱸᱜ
ᱚ ᱟᱞᱤᱧ ᱱᱚᱣᱟ ᱨᱮᱢᱟ ᱥᱮᱨᱢᱟ ᱨᱮ ᱦᱳᱭ ᱞᱮᱱᱠᱷᱟᱱ ᱜᱮ ᱚ ᱟᱵᱤᱱᱟᱜ ᱦᱟᱴ ᱨᱮᱫᱚ ᱪᱮᱫ ᱞᱮᱠᱟ? ᱠᱚ ᱪᱟᱥ ᱜᱮᱭᱟ ᱵᱟᱨᱫᱷᱟᱣ ᱥᱮ ᱢᱤᱫ ᱫᱷᱟᱣ?
ᱵᱟᱝ ᱟᱞᱮ ᱱᱚᱱᱛᱮ ᱫᱚ ᱵᱟᱨ ᱫᱷᱟᱣ ᱜᱮᱠᱚ ᱪᱟᱥᱟ ᱢᱟᱱᱮ ᱱᱚᱣᱟ ᱱᱮᱛᱟᱨ ᱵᱚᱨᱥ ᱥᱟ ᱫᱤᱱ ᱦᱚᱸ ᱟᱨ ᱫᱷᱚᱨᱚᱱ ᱫᱤᱱ ᱦᱚᱸ᱾
ᱟᱪᱪᱷᱟ᱾
ᱟᱨ ᱟᱵᱤᱱ ᱥᱮᱫ ᱫᱚ?
ᱦᱮᱸ ᱟᱞᱤᱧ ᱱᱚᱣᱟ ᱫᱷᱟᱨᱮ ᱦᱚᱸ᱾ ᱵᱟᱨ ᱫᱷᱟᱣ ᱜᱮᱠᱚ ᱪᱟᱥᱟ ᱢᱮᱱᱠᱷᱟᱱ ᱫᱷᱚᱨᱚᱱ ᱨᱮᱫᱚ ᱠᱟᱹᱴᱤᱡ ᱠᱚᱢ ᱜᱮᱠᱚ ᱪᱟᱥᱟ᱾
ᱦᱳᱭ ᱦᱳᱭ᱾
ᱡᱟᱦᱟᱸ ᱠᱚ ᱡᱟᱦᱟᱸ ᱠᱚᱨᱮ ᱫᱟᱜ ᱠᱚ ᱞᱟᱜᱟᱜ ᱜᱮᱭᱟ᱾ ᱚᱱᱟ ᱠᱚᱨᱮᱜ ᱜᱮ ᱟᱨ ᱟᱞᱤᱧ ᱱᱚᱣᱟ ᱫᱷᱟᱨᱮ ᱢᱟ ᱢᱤᱱᱤ ᱵᱮᱵᱚᱥ ᱜᱮ
ᱦᱳᱭ᱾
ᱚᱻ᱾
ᱟᱫᱚ ᱱᱟᱦᱟᱜ ᱫᱷᱚᱨᱚᱱ ᱫᱤᱱ ᱢᱟ ᱦᱟᱸᱜ ᱫᱟᱜ ᱜᱮ ᱫᱚᱨᱠᱟᱨ᱾
ᱦᱚᱭ᱾ ᱞᱟᱹᱭ ᱫᱟᱞᱤᱧ ᱟᱹᱵᱤᱱ ᱚᱱᱟ ᱫᱷᱟᱨᱮ ᱦᱳᱲᱳ ᱵᱟᱛ ᱛᱮ ᱟᱨ ᱪᱮᱫ ᱠᱚᱠᱚ ᱪᱟᱥ ᱵᱟᱲᱟᱭ ᱜᱮᱭᱟ?
ᱟᱹᱞᱤᱧ ᱱᱚᱣᱟ ᱯᱟᱦᱴᱟ ᱫᱚ ᱦᱳᱲᱳ ᱵᱟᱫ ᱛᱮ ᱟᱨᱚ ᱱᱚᱣᱟ ᱥᱚᱵᱽᱡᱤ ᱠᱚ ᱢᱮᱱᱟᱜ ᱟᱹᱱᱤᱡ, ᱯᱚᱴᱚᱞ ᱠᱚ, ᱯᱮᱧᱟᱪ ᱠᱚ ᱟᱞᱩ ᱠᱚ᱾ ᱦᱳᱭ ᱚᱱᱟ ᱠᱚᱜᱮ ᱥᱚᱵᱽᱡᱤ ᱠᱚ᱾
ᱚ ᱟᱪᱪᱷᱟ᱾
ᱦᱮᱸ ᱟᱨ ᱟᱵᱤᱱ ᱚᱱᱟ ᱯᱟᱦᱴᱟ ᱫᱚ ᱵᱟᱠᱚ ᱪᱟᱥ ᱜᱮᱭᱟ ᱥᱚᱵᱽᱡᱤ ᱠᱚᱫᱚ?
ᱟᱞᱤᱧ ᱱᱚᱣᱟ ᱯᱟᱦᱴᱟ ᱫᱚ ᱥᱚᱵᱽᱡᱤ ᱠᱚᱠᱚ ᱪᱟᱥ ᱜᱮᱭᱟ ᱟᱨᱩ ᱟᱨ ᱚᱱᱟ ᱥᱚᱵᱽᱡᱤ ᱠᱚᱦᱚᱸ ᱢᱮᱱᱟᱜ ᱜᱮᱭᱟ᱾ ᱚᱱᱟ ᱥᱟᱛᱮ ᱵᱟᱫᱟᱢ ᱠᱚ ᱵᱷᱩᱴᱴᱟ ᱠᱚ᱾
ᱟᱪᱪᱷᱟ ᱪᱷᱟ᱾
ᱥᱟᱱᱟᱢᱟᱜ ᱜᱮ ᱪᱟᱥ ᱫᱚ ᱦᱩᱭᱩᱜ ᱜᱮᱭᱟ᱾
ᱥᱟᱱᱟᱢᱟᱜ ᱜᱮ ᱵᱟᱝ?
ᱦᱳᱭ᱾
ᱛᱟᱦᱚᱞᱮ ᱚᱲᱟᱜ ᱠᱚᱨᱮᱱ ᱫᱚ ᱵᱮᱥ ᱵᱟᱲᱟ ᱜᱮ ᱡᱷᱛᱚ ᱜᱮ?
ᱦᱳᱭ, ᱚᱲᱟᱜ ᱥᱮᱫ ᱫᱚ ᱟᱹᱞᱤᱧ ᱯᱟᱦᱴᱟ ᱫᱚ ᱦᱟᱸᱜ ᱱᱤᱛ ᱫᱷᱟᱹᱲᱤᱡ ᱫᱚ ᱵᱮᱥ ᱵᱟᱲᱟ ᱜᱮ᱾ ᱟᱹᱵᱤᱱ ᱯᱟᱦᱴᱷᱟᱜᱮ ᱚᱠᱟᱞᱮᱠᱟ ᱦᱟᱸᱜ?
ᱦᱚᱸ, ᱟᱞᱤᱧ ᱯᱟᱦᱟᱴᱟ ᱦᱚᱸ ᱵᱮᱥ ᱵᱟᱲᱟ ᱜᱮ᱾
ᱦᱳᱭ, ᱵᱮᱥ ᱞᱮᱱᱠᱷᱟᱱ ᱜᱮ ᱵᱮᱥ ᱟᱨᱠᱤ᱾
ᱛᱟᱦᱚᱞᱮ ᱚᱲᱟᱜ ᱠᱚᱨᱮ ᱜᱮᱵᱤᱱ ᱛᱟᱦᱮᱸ ᱵᱟᱲᱟ ᱜᱮᱭᱟ ᱥᱮ ᱟᱨᱚ ᱡᱟᱦᱟᱱᱟᱜ ᱵᱤᱱ ᱪᱤᱠᱟᱹᱭ ᱜᱮᱭᱟ?
ᱦᱳᱭ, ᱚᱲᱟᱜ ᱫᱚ ᱚᱲᱟᱜ ᱠᱚᱨᱮ ᱜᱮ ᱛᱟᱦᱮᱸ ᱵᱟᱲᱟ ᱦᱳᱭᱳᱜ ᱜᱮᱭᱟ ᱟᱫᱚ ᱪᱮᱜ ᱵᱤᱱ ᱪᱤᱠᱟᱹᱭᱟ ᱮᱱᱛᱮ᱾ ᱟᱨ ᱢᱟᱡᱷᱮᱨ ᱢᱚᱫᱽᱫᱷᱮ ᱮᱠᱴᱟ ᱵᱟᱭᱨᱮ ᱥᱮᱜ ᱠᱚ ᱪᱟᱞᱟᱜ ᱦᱩᱭᱩᱜ ᱜᱮᱭᱟ᱾
ᱚᱸᱻ᱾ ᱚᱲᱟᱜ ᱠᱚᱨᱮ, ᱚᱱᱠᱟ ᱡᱟᱦᱟᱸ ᱞᱮᱠᱟ ᱥᱤᱢ ᱥᱩᱠᱨᱤ ᱰᱟᱺᱝᱨᱤ ᱢᱮᱨᱚᱢ ᱠᱚ ᱫᱚᱵᱤᱱ ᱪᱟᱥ ᱠᱟᱜ ᱠᱚᱣᱟ ᱥᱮ ᱵᱟᱝ?
ᱦᱳᱭ, ᱢᱮᱱᱟᱜ ᱠᱚᱜᱮᱭᱟ ᱰᱟᱝᱨᱤ ᱢᱮᱨᱚᱢ ᱢᱮᱱᱟᱜ ᱠᱚ ᱛᱟᱞᱤᱧᱟ ᱥᱤᱢ ᱵᱟᱫ ᱛᱮ ᱟᱨᱠᱤ᱾
ᱦᱮᱸ ᱟᱨ ᱟᱹᱵᱤᱱ ᱫᱚ?
ᱫᱚᱨᱠᱟᱨ ᱠᱟᱱ ᱠᱟᱱ ᱜᱮᱭᱟ ᱪᱟᱥ
ᱦᱳᱭ ᱩᱱᱠᱩ ᱢᱟ ᱫᱚᱨᱠᱟᱨ ᱜᱮ ᱾ ᱵᱟᱝᱠᱷᱟᱱ ᱢᱟ ᱵᱟᱝ ᱜᱟᱱᱚᱜ ᱜᱮᱭᱟ᱾
ᱦᱚᱸ ᱩᱱᱠᱩ
ᱢᱮᱱᱟᱜ ᱠᱚ ᱜᱮᱭᱟ ᱵᱟᱝ?
ᱚᱲᱟᱜ ᱨᱮᱱᱟᱜ ᱵᱟᱹᱫ ᱵᱟᱹᱭᱦᱟᱹᱲ ᱠᱟᱹᱢᱤ ᱥᱟᱶᱛᱮ ᱩᱱᱠᱩ ᱪᱟᱥ ᱢᱟ ᱵᱷᱟ ᱫᱚᱨᱠᱟᱨ ᱠᱟᱱ ᱜᱮᱭᱟ ᱠᱚᱦᱚᱸ᱾
ᱦᱳᱭ, ᱫᱚᱨᱠᱟᱨ ᱠᱟᱱ ᱜᱮᱭᱟ᱾
ᱟᱸ
ᱟᱞᱤᱧ ᱫᱚᱨᱠᱟᱨ ᱠᱟᱱ ᱜᱮᱭᱟ ᱩᱱᱠᱩ ᱦᱚᱸ ᱪᱟᱥ ᱫᱚ ᱟᱨᱠᱤ᱾
ᱦᱚᱭ, ᱡᱟᱸᱦᱟ ᱦᱩᱭᱩᱜ ᱜᱮᱭᱟ ᱵᱩᱨᱩ ᱵᱚᱸᱜᱟ ᱟᱸᱡᱚᱢ ᱵᱟᱲᱟᱣ ᱠᱟᱜ ᱜᱮᱭᱟ? ᱟᱵᱚ ᱢᱟ ᱫᱤᱱ ᱜᱮ ᱴᱟᱠᱟ ᱯᱩᱭᱥᱟᱹ ᱚᱸ
ᱵᱩᱨᱩ ᱵᱚᱸᱜᱟ ᱫᱚ ᱵᱟᱹᱞᱤᱧ ᱪᱟᱞᱟᱣᱟ, ᱱᱚᱣᱟ ᱟᱨ ᱢᱤᱫᱴᱮᱱ ᱱᱚᱣᱟ ᱡᱟᱦᱟᱸ ᱦᱩᱭᱩᱜ ᱠᱟᱱ ᱫᱚ ᱠᱷᱩᱲᱤ ᱰᱩᱝᱨᱤ ᱚᱱᱟ ᱫᱚᱞᱤᱧ ᱥᱮᱱ ᱟᱱᱤᱡᱼᱟ᱾ ᱟᱹᱵᱤᱱ ᱫᱚ ᱵᱩᱨᱩ ᱵᱚᱸᱜᱟ ᱵᱤᱱ ᱥᱮᱱ ᱞᱮᱱᱟ? ᱦᱮᱞᱳᱣ ᱾ ᱜᱚᱝᱠᱮ, ᱨᱚᱲ ᱵᱟᱝ ᱟᱸᱡᱚᱢᱚᱜ ᱠᱟᱱ ᱛᱟᱵᱤᱱᱟ᱾ ᱦᱮᱞᱳᱣ ᱾ ᱜᱚᱝᱠᱮ ᱟᱸᱡᱚᱢᱮᱜᱼᱟ ᱵᱤᱱ ᱥᱮ ᱵᱟᱝ? ᱚᱱᱮ ᱚᱱᱟ ᱵᱤᱫᱟᱱ ᱛᱮ᱾ ᱦᱮᱞᱳᱣ ᱾ ᱜᱚᱝᱠᱮ ᱟᱸᱡᱚᱢᱮᱜᱼᱟ ᱵᱤᱱ? ᱦᱮᱞᱳᱣ᱾ ᱦᱮᱞᱳ ᱜᱚᱝᱠᱮ ᱟᱡᱚᱢ ᱫᱟᱵᱤᱱ? ᱦᱮᱞᱳᱣ ᱜᱚᱝᱠᱮ᱾